ᱡᱚᱦᱟᱨ ᱜᱮ ᱛᱟᱦᱚᱞᱮ ᱱᱟᱯᱟᱭ ᱵᱟᱲᱟ ᱜᱮᱭᱟᱵᱤᱱ ᱛᱚ
ᱦᱳᱭ ᱜᱚᱝᱠᱮ ᱟᱹᱞᱤᱧ ᱫᱚ ᱱᱟᱯᱟᱭ ᱵᱟᱲ ᱜᱮ ᱟᱵᱤᱱ ᱜᱮ ᱚᱠᱟᱞᱮᱠᱟ ᱢᱮᱱᱟᱜ ᱵᱤᱱᱟ
ᱦᱚᱭ ᱱᱟᱯᱟᱭ ᱱᱟᱯᱟᱭ ᱵᱟᱲᱟ ᱜᱮᱭᱟᱞᱤᱧ ᱦᱟᱜ ᱠᱷᱟᱡ ᱛᱟᱦᱚᱞᱮ ᱜᱚᱝᱠᱮ ᱟᱯᱮ ᱫᱤᱥᱚᱢ ᱥᱮᱫ ᱫᱟᱜ ᱡᱟᱹᱲᱤ ᱚᱠᱟ ᱞᱮᱠᱟ ᱦᱩᱭᱱᱟ ᱛᱟᱦᱮᱸᱧ
ᱦᱳᱭ ᱜᱚᱝᱠᱮ ᱫᱟᱜ ᱡᱟᱹᱲᱤ ᱫᱚ ᱛᱮᱦᱤᱧ ᱫᱚ ᱵᱟᱝ ᱦᱩᱭ ᱠᱟᱱᱟ ᱛᱟᱦᱚᱸ ᱦᱚᱞᱟᱱᱚᱜ
ᱚ ᱟᱪᱪᱷᱟ ᱟᱹᱰᱤ ᱱᱟᱯᱟᱭ ᱛᱟᱦᱚᱞᱮ ᱜᱚᱢᱠᱮ ᱪᱟᱥᱼᱵᱟᱥ ᱠᱚᱫᱚ ᱛᱤᱱᱟᱹᱜ ᱥᱟᱺᱜᱤᱧ ᱱᱟᱜ ᱠᱷᱟᱡ
ᱜᱚᱝᱠᱮ ᱟᱞᱮ ᱥᱮᱫ ᱫᱚ ᱪᱟᱥᱵᱟᱥ ᱫᱚ ᱞᱟᱹᱭ ᱜᱟᱱᱚᱜᱼᱟ ᱦᱚᱞᱟᱭ ᱫᱟᱡᱞᱮᱫᱟ ᱟᱨ ᱚᱱᱟ ᱠᱷᱚᱱ ᱚᱱᱟ ᱞᱟᱦᱟ ᱢᱤᱫ ᱫᱤᱱᱮ ᱫᱟᱜ ᱞᱮᱫᱟ ᱦᱳᱭ ᱟᱫᱚ ᱚᱱᱟ ᱫᱟᱜ ᱜᱮ ᱛᱮᱜᱮ ᱦᱩᱲᱩ ᱠᱚᱫᱚᱞᱮ ᱟᱯᱷᱚᱨ ᱵᱟᱲᱟᱣ ᱠᱟᱫᱟ ᱟᱨ ᱟᱞᱮ ᱫᱚ ᱥᱮᱨᱢᱟ ᱫᱟᱜ ᱵᱷᱚᱨᱥᱟ ᱛᱟᱡ ᱢᱮᱱᱟᱜ ᱞᱮᱭᱟ ᱜᱚᱝᱠᱮ ᱟᱞᱮ ᱥᱮᱫ ᱫᱚ
ᱚ ᱜᱚᱝᱠᱮ ᱟᱞᱮ ᱫᱤᱥᱚᱢ ᱥᱮᱫ ᱦᱚᱸ ᱱᱚᱝᱠᱟ ᱜᱮ ᱦᱮᱸ ᱟᱞᱮ ᱥᱮᱫ ᱦᱚᱸ ᱪᱟᱥᱵᱟᱥ ᱠᱚᱫᱚ ᱦᱩᱭᱩᱜ ᱜᱮᱭᱟ ᱠᱷᱟᱡ ᱟᱨ ᱵᱟᱨ ᱨᱚᱠᱚᱢ ᱫᱷᱟᱨᱟᱛᱮ ᱠᱷᱟᱡ ᱡᱮᱢᱚᱱ ᱱᱚᱜᱼ ᱥᱮᱨᱢᱟ ᱡᱟᱹᱲᱤ ᱫᱟᱜ ᱛᱮ ᱟᱨ ᱢᱤᱫ ᱫᱷᱟᱣ ᱡᱟᱦᱟᱸ ᱤᱭᱟᱹ ᱦᱩᱭᱩᱜᱼᱟ ᱦᱟᱱᱮ ᱢᱤᱱᱤ ᱫᱟᱜ ᱛᱮᱠᱚ ᱨᱚᱦᱚᱭᱟ
ᱦ
ᱠᱚᱞ ᱥᱚᱢᱚᱭ ᱛᱷᱟ ᱪᱟᱥᱵᱟᱥ ᱦᱩᱭᱮᱱ ᱜᱚᱝᱠᱮ ᱛᱟᱦᱞᱮ ᱟᱯᱮ ᱥᱮᱫ ᱫᱚ ᱪᱮᱫ ᱪᱮᱫ ᱦᱩᱲᱩ ᱠᱚᱠᱚ ᱪᱟᱥ ᱜᱮᱭᱟ?
ᱟᱞᱮ ᱥᱮᱫ ᱫᱚ ᱦᱩᱲᱩ ᱫᱚ ᱜᱚᱝᱠᱮ ᱞᱟᱹᱭ ᱜᱟᱱᱚᱜᱼᱟ ᱥᱮᱨᱢᱟ ᱨᱮ ᱢᱤᱫ ᱫᱷᱟᱣ ᱜᱮᱠᱚ ᱪᱟᱥ ᱜᱮᱭᱟ ᱟᱞᱮ ᱥᱮᱫ ᱫᱚ ᱫᱟᱜᱽ ᱠᱚᱨᱮᱱᱟᱜ ᱦᱚᱸ ᱟᱱᱟᱴ ᱢᱮᱱᱟᱜ-ᱟ ᱛᱚ ᱟᱫᱚ ᱚᱱᱟ ᱠᱷᱟᱹᱛᱤᱨ ᱥᱮᱨᱢᱟ ᱨᱮ ᱢᱤᱫ ᱢᱤᱫ ᱫᱷᱟᱣ ᱜᱮᱠᱚ ᱪᱟᱥ ᱜᱮᱭᱟ ᱦᱩᱲᱩ ᱫᱚ ᱟᱫᱚ ᱦᱩᱲᱩ ᱫᱚ ᱠᱚᱢ ᱧᱚᱜ ᱜᱮ ᱠᱚ ᱪᱟᱥᱟ ᱟᱞᱮ ᱥᱮᱫ ᱫᱚ ᱩᱞ ᱵᱟᱜᱟᱱ ᱠᱚ ᱢᱮᱱᱟᱜ-ᱟ ᱛᱚ
ᱦᱮᱸ
ᱦᱚᱭ ᱟᱫᱚ ᱚᱱᱟ ᱠᱷᱟᱹᱛᱤᱨ ᱡᱟᱦᱟᱸ ᱠᱚᱨᱮ ᱯᱷᱟᱠᱟᱣ ᱵᱟᱹᱫ ᱠᱚ ᱢᱮᱱᱟᱜᱼᱟ ᱚᱱᱟ ᱠᱚᱨᱮ ᱜᱮ ᱦᱩᱲᱩ ᱫᱚᱠᱚ ᱨᱚᱦᱚᱭᱟ ᱟᱨ ᱵᱟᱜᱟᱱ ᱞᱟᱛᱟᱨ ᱨᱮᱫᱚ ᱦᱩᱲᱩ ᱫᱚ ᱚᱱᱠᱟ ᱵᱟᱝ ᱦᱩᱭᱩᱜ ᱛᱮ ᱵᱟᱠ ᱵᱟᱠᱚ ᱨᱚᱦᱚᱭᱟ ᱵᱟᱜᱟᱱ ᱞᱟᱛᱟᱨ ᱨᱮᱫᱚ ᱟᱹᱞᱩ ᱠᱚ ᱨᱚᱦᱚᱭᱟ ᱠᱚ
ᱚ ᱟᱪᱷᱟ ᱟᱹᱰᱤ ᱱᱟᱯᱟᱭ ᱛᱟᱦᱚᱞᱮ ᱜᱚᱝᱠᱮ ᱱᱚᱣᱟ ᱱᱚᱣᱟ ᱱᱤᱭᱟᱹ ᱫᱚ ᱱᱚᱝᱠᱟ ᱜᱮᱞᱟᱝ ᱨᱚᱯᱚᱲᱟ ᱛᱟᱦᱚᱞᱮ ᱛᱮᱦᱮᱧ ᱫᱚ ᱢᱤᱫᱴᱟᱝ ᱢᱟᱱᱮ ᱟᱵᱚ ᱞᱟᱦᱟᱛᱮ ᱢᱟᱹᱱᱢᱤ ᱚᱠᱟ ᱞᱮᱠᱟ ᱠᱟᱛᱮᱜ ᱵᱚᱱ ᱥᱤᱨᱡᱚᱱ ᱟᱠᱟᱱᱟ ᱦᱮᱸ ᱥᱮ ᱱᱚᱶᱟ ᱤᱫᱤ ᱠᱟᱛᱮᱜ ᱞᱟᱝ ᱨᱚᱯᱚᱲᱟ ᱦᱳᱭᱥᱮ ᱛᱟᱦᱚᱞᱮ ᱜᱚᱝᱠᱮ ᱢᱟ ᱮᱛᱚᱦᱚᱵ ᱛᱟᱞᱟᱝ ᱢᱮ ᱠᱷᱟᱡ ᱚᱠᱟ ᱞᱮᱠᱟ ᱵᱚᱱ ᱛᱟᱦᱮᱸ ᱞᱮᱱᱟ
ᱟᱪᱪᱷᱟ ᱜᱚᱝᱠᱮ ᱛᱟᱦᱚᱞᱮ ᱟᱵᱚ ᱫᱚ ᱯᱳᱭᱞᱳ ᱨᱮ ᱞᱟᱹᱭ ᱞᱮᱠᱷᱟᱱ ᱯᱤᱞᱪᱩ ᱦᱟᱲᱟᱢ ᱯᱤᱞᱪᱩ ᱵᱩᱲᱦᱤᱭᱟᱜ ᱠᱟᱛᱷᱟ ᱞᱟᱹᱭ ᱜᱟᱱᱚᱜᱼᱟ ᱥᱤᱨᱡᱚᱱᱤᱭᱟᱹ ᱡᱟᱦᱟᱸ ᱫᱚ ᱦᱟᱸᱥᱼᱦᱟᱸᱥᱞᱤ ᱪᱮᱬᱮ ᱠᱷᱚᱱ ᱯᱤᱞᱪᱩ ᱦᱟᱲᱟᱢ ᱦᱟᱸᱥᱼᱦᱟᱸᱥᱞᱤ ᱪᱮᱬᱮ ᱭᱟᱜ ᱵᱤᱞᱤ ᱠᱷᱚᱱ ᱥᱤᱨᱡᱚᱱᱤᱭᱟᱹ ᱫᱚ ᱯᱤᱞᱪᱩ ᱦᱟᱲᱟᱢ ᱯᱤᱞᱪᱩ ᱵᱩᱲᱦᱤᱭ ᱵᱮᱱᱟᱣ ᱞᱮᱫ ᱠᱤᱱᱟᱹᱭ
ᱦᱮᱸ
ᱩᱱᱠᱤᱱ ᱫᱚ ᱚᱱᱟ ᱵᱤᱨ ᱨᱮᱠᱤᱱ ᱛᱟᱦᱮᱸ ᱠᱟᱛᱮᱫ ᱠᱤᱱ ᱟᱹᱥᱩᱞ ᱞᱮᱱᱟ ᱟᱨ ᱩᱱᱠᱤᱱ ᱫᱚ ᱵᱤᱨ ᱨᱮᱱᱟᱜ ᱡᱚᱵᱤᱞᱤ ᱠᱚᱜᱮ ᱡᱚᱢ ᱠᱟ ᱠᱟᱛᱮᱫ ᱠᱤᱱ ᱦᱟᱨᱟ ᱵᱩᱨᱩ ᱞᱮᱱᱟ ᱟᱨ ᱩᱱᱠᱤᱱ ᱨᱮᱱ ᱤᱧ ᱫᱩᱧ ᱵᱟᱰᱟᱭᱟ ᱮᱭᱟᱭ ᱠᱚᱲᱟ ᱟᱨ ᱤᱨᱟᱹᱞ ᱠᱩᱲᱤ ᱵᱟᱝᱢᱟᱠᱚ ᱛᱟᱦᱮᱸ ᱠᱟᱱᱟ
ᱟᱪᱷᱟ ᱜᱚᱝᱠᱮ ᱦᱮᱸ ᱟᱹᱞᱤᱧ ᱦᱮᱸ ᱦᱮᱸ ᱜᱚᱝᱠᱮ ᱦᱮᱸ ᱜᱚᱝᱠᱮ ᱟᱹᱞᱤᱧ ᱞᱤᱧ ᱞᱟᱹᱭ ᱮᱫᱟ ᱠᱷᱟᱡ ᱟᱹᱞᱤᱧ ᱡᱚᱛᱚᱴᱟᱜ ᱞᱤᱧ ᱵᱟᱲᱟᱭᱟ ᱠᱷᱟᱡ ᱥᱮᱫᱟᱭ ᱫᱚ ᱵᱟᱠᱷᱟᱡ ᱜᱚᱴᱟ ᱱᱚᱣᱟ ᱫᱷᱟᱹᱨᱛᱤᱯᱩᱨᱤ ᱫᱚ ᱡᱚᱞᱚᱯᱩᱨᱤ ᱛᱟᱦᱮᱸ ᱞᱮᱱᱟ ᱛᱚ ᱠᱷᱟᱡ ᱴᱷᱟᱹᱠᱩᱨ ᱴᱷᱟᱹᱠᱩᱨ ᱠᱷᱟᱡ ᱢᱟᱭᱟᱝ ᱮ ᱤᱭᱟᱹ ᱠᱮᱜᱼᱟ ᱢᱟᱭᱟᱝ ᱤᱧ ᱢᱮᱱᱫᱟ ᱢᱟᱹᱭᱞᱟᱹ ᱢᱟᱹᱭᱞᱟᱹᱭ ᱜᱟᱥᱟᱣ ᱠᱮᱫᱟ ᱚᱱᱟᱛᱮ ᱠᱷᱟᱡ ᱵᱟᱨᱭᱟ ᱦᱟᱥ ᱦᱟᱸᱥᱤᱞ ᱪᱮᱬᱮ ᱠᱤᱱ ᱛᱮᱭᱟᱨ ᱠᱮᱫ ᱠᱤᱱᱟ ᱦᱮᱸᱥᱮ ᱛᱟᱯᱚᱨᱮ ᱩᱱᱠᱤᱱ ᱦᱟᱸᱥᱼᱦᱟᱸᱥᱞᱤ ᱪᱮᱬᱮ ᱫᱚ ᱟᱫᱚ ᱜᱚᱴᱟ ᱠᱤᱱ ᱩᱰᱟᱹᱣ ᱵᱟᱲᱟᱜ ᱠᱟᱱᱟ ᱢᱮᱱᱠᱷᱟᱱ ᱚᱠᱟ ᱨᱮᱠᱤᱱ ᱛᱟᱦᱮᱱᱟ ᱚᱱᱟ ᱵᱟᱠᱷᱨᱟ ᱛᱮ ᱟᱫᱚ ᱴᱷᱟᱠᱩᱨᱮ ᱢᱮᱱ ᱠᱮᱫᱟ ᱞᱟᱹᱭ ᱮ ᱢᱮᱛᱟ ᱫᱮᱭᱟ ᱡᱮ ᱟᱢ ᱦᱟᱥᱟ ᱨᱟᱠᱟᱵ ᱢᱮ ᱦᱚᱨᱚ ᱪᱮᱛᱟᱱ ᱨᱮ ᱫᱚᱦᱚ ᱠᱮᱫᱟ ᱚᱱᱟ ᱛᱷᱟᱹᱨᱤ ᱪᱮᱛᱟᱱ ᱨᱮ ᱚᱱᱠᱟ ᱠᱟᱛᱮᱜ ᱢᱟᱱᱮ ᱱᱚᱣᱟ ᱫᱷᱟᱹᱨᱛᱤ ᱯᱩᱨᱤᱴᱟᱜ ᱫᱚ ᱥᱤᱨᱡᱚᱱ ᱮᱱᱟ ᱦᱮᱸᱥᱮ ᱛᱟ ᱚᱱᱠᱤᱱ ᱢᱟᱱᱮ ᱚᱸᱰᱮ ᱥᱤᱨᱚᱢ ᱫᱩᱛᱮ ᱨᱚᱦᱚᱭ ᱠᱮᱫᱮᱜᱼᱟ ᱨᱚᱦᱚᱭ ᱠᱟᱛᱮᱫ ᱚᱸᱰᱮ ᱦᱟᱸᱥᱞᱤ ᱪᱮᱬᱮ ᱫᱚᱠᱤᱱ ᱵᱮᱞᱮ ᱞᱮᱫᱼᱟ ᱱᱚᱜᱼᱚ ᱱᱚᱝᱠᱟ ᱜᱚᱝᱠᱮ ᱟᱹᱞᱤᱧ ᱡᱚᱛᱚ ᱵᱟᱞᱤᱧ ᱵᱟᱲᱟᱭᱟ
ᱦᱳᱭ ᱜᱚᱢᱠᱮ ᱟᱹᱰᱤ ᱱᱟᱯᱟᱭ ᱛᱮᱞᱟ ᱵᱮᱱ ᱮᱢ ᱠᱮᱫᱟ ᱟᱵᱮᱱ ᱫᱚ ᱟᱪᱷᱟ ᱛᱟᱦᱚᱞᱮ ᱤᱱᱟᱹ ᱯᱚᱨᱮ ᱫᱚ ᱱᱩᱠᱤᱱ ᱨᱮᱱ ᱡᱟᱦᱟᱸᱭ ᱮᱭᱟᱭ ᱠᱚᱲᱟ ᱤᱨᱟᱹᱞ ᱠᱩᱲᱤ ᱠᱤᱱ ᱛ ᱠᱟᱱᱟ ᱩᱱᱠᱩ ᱫᱚ ᱮᱸ ᱵᱤᱨᱛᱮ ᱫᱟᱬᱟᱱ ᱠᱤᱱ ᱤᱫᱤ ᱞᱮᱫ ᱠᱚᱣᱟ ᱯᱤᱞᱪᱩ ᱦᱟᱲᱟᱢ ᱯᱤᱞᱪᱩ ᱵᱩᱲᱦᱤ ᱛᱟᱹᱠᱤᱱ ᱫᱚ ᱵᱤᱨ ᱨᱮ ᱠᱩᱲᱤ ᱠᱚᱫᱚ ᱥᱩᱲᱩ ᱠᱩᱡ ᱵᱤᱨ ᱟᱨ ᱠᱚᱲᱟ ᱠᱚᱫᱚ ᱥᱮᱸᱫᱽᱨᱟ ᱯᱤᱞᱪᱩ ᱦᱟᱲᱟᱢ ᱥᱮᱸᱫᱽᱨᱟᱭ ᱤᱫᱤ ᱞᱮᱫ ᱠᱚᱣᱟ
ᱦᱮᱸ ᱦᱮᱸ
ᱤᱱᱟᱹ ᱛᱟᱭᱚᱢ ᱜᱮ ᱢᱤᱫᱴᱟᱝ ᱧᱩᱛᱩᱢᱟᱱ ᱡᱟᱜᱟ ᱨᱮᱠᱚ ᱧᱟᱯᱟᱢ ᱞᱮᱱᱟ
ᱦᱮᱸ
ᱟᱠᱚ ᱵᱚᱭᱦᱟ ᱵᱚᱭᱦᱟ ᱜᱮ ᱩᱱᱫᱚ ᱟᱹᱰᱤ ᱫᱤᱱ ᱦᱩᱭ ᱟᱠᱟᱱ ᱛᱟᱦᱮᱸᱫ ᱛᱮ ᱟᱠᱚ ᱵᱚᱭᱦᱟ ᱵᱚᱭᱦᱟ ᱫᱚ ᱵᱟᱠᱚ ᱩᱯᱨᱩᱢ ᱞᱮᱱᱟ
ᱦᱮᱸ ᱦᱮᱸ
ᱟᱫᱚ ᱵᱟᱠᱚ ᱩᱯᱨᱩᱢ ᱞᱮᱱᱛᱮ ᱟᱫᱚ ᱩᱱᱠᱩ ᱫᱚ ᱵᱟᱯᱞᱟ ᱥᱟᱹᱜᱟᱹᱭ ᱨᱮᱠᱚ ᱤᱫᱤ ᱠᱮᱫᱟ
ᱦᱮᱸ ᱟᱪᱪᱷᱟ ᱜᱚᱝᱠᱮ ᱟᱹᱞᱤᱧ ᱱᱚᱰᱮᱮᱞᱤᱧ ᱠᱮᱪᱮᱫᱮᱜ ᱵᱮᱱᱟ ᱢᱮᱱᱠᱷᱟᱱ ᱚᱱᱮ ᱡᱮ ᱯᱤᱞᱪᱩ ᱦᱟᱲᱟᱢ ᱯᱤᱞᱪᱩ ᱤᱭᱟᱹ ᱵᱩᱲᱦᱤ ᱟᱨᱠᱷᱟᱡ ᱤᱭᱟᱹ ᱚᱱᱮ ᱯᱤᱞᱪᱩ ᱦᱟᱲᱟᱢ ᱢᱟᱭ ᱤᱫᱤ ᱠᱮᱫ ᱠᱚᱣᱟ ᱠᱚᱲᱟ ᱜᱤᱫᱽᱨᱟᱹ ᱟᱨ ᱯᱩᱲᱤ ᱢᱟᱭ ᱤᱫᱤ ᱠᱚᱣᱟ ᱠᱩᱲᱤ ᱜᱤᱫᱽᱨᱟᱹ ᱮᱠᱷᱟᱱ ᱚᱱᱮ ᱡᱮ ᱟᱠᱚ ᱪᱮᱫ ᱯᱟᱹᱨᱤᱥ ᱢᱮᱱᱛᱮᱠᱚ ᱩᱯᱨᱩᱢ ᱮᱱᱟ ᱠᱷᱟᱱᱡ ᱟᱠᱚᱣᱟᱜ ᱯᱟᱹᱨᱤᱥ ᱫᱚ ᱠᱚᱲᱟ ᱜᱤᱫᱽᱨᱟᱹ ᱠᱚ ᱡᱟᱦᱟᱸ ᱚᱱᱟ ᱯᱟᱹᱨᱤᱥᱴᱟᱜ
ᱯᱟᱹᱨᱤᱥᱴᱟᱜ ᱫᱚ ᱟᱠᱳ ᱫᱚ ᱚᱸᱰᱮ ᱫᱚ ᱥᱟᱥᱟᱝ ᱵᱮᱲᱟ ᱨᱮᱠᱚ ᱯᱟᱹᱨᱤᱥ ᱞᱮᱱᱟ ᱡᱟᱦᱟᱸ ᱥᱟᱱᱛᱟᱲ ᱥᱚᱢᱟᱡᱽ ᱨᱮ ᱵᱟᱨᱚᱴᱤ ᱯᱟᱹᱨᱤᱥ ᱢᱮᱱᱟᱜ ᱠᱟᱫᱟ ᱚᱱᱟ ᱠᱳᱜᱮ ᱠᱚ ᱯᱟᱹᱨᱤᱥ ᱞᱮᱱᱟ ᱜᱚᱢᱠᱮ ᱡᱳᱫᱤ ᱱᱚᱣᱟ ᱤᱫᱤ ᱠᱟᱛᱮ ᱟᱵᱮᱱᱟᱜ ᱫᱷᱟᱨᱚᱱᱟ ᱢᱮᱱᱟᱜ ᱠᱷᱟᱱ ᱵᱷᱟᱜᱤ ᱞᱮᱠᱟ
ᱦᱚᱸ ᱮ ᱟᱹᱞᱤᱧ ᱫᱚ ᱵᱟᱠᱷᱟᱡ ᱱᱚᱣᱟᱴᱟᱜ ᱠᱩᱠᱞᱤ ᱞᱤᱧ ᱞᱟᱹᱭᱫᱟ ᱡᱮ ᱚᱱᱮ ᱩᱱ ᱥᱚᱢᱚᱭ ᱠᱚ ᱧᱩᱛᱩᱢᱱᱟ ᱠᱚᱲᱟ ᱜᱤᱫᱽᱨᱟᱹ ᱠᱚᱫᱚ ᱠᱚᱪᱮᱠ ᱠᱚᱪᱮ ᱠᱟᱲ ᱵᱩᱝ ᱮᱥᱮᱞ ᱯᱟᱭᱨᱟ ᱟᱨ ᱠᱩᱲᱤ ᱜᱤᱫᱽᱨᱟᱹ ᱠᱚᱫᱚ ᱠᱤᱛᱟᱹ ᱠᱟᱰᱩᱢ ᱱᱚᱜ-ᱚ ᱱᱚᱣᱟᱴᱟᱜ ᱡᱟᱦᱟᱸᱞᱤᱧ ᱞᱟᱹᱭ ᱦᱚᱪᱚᱭᱮᱫᱟ ᱱᱚᱜ-ᱚ ᱱᱚᱣᱟᱴᱟᱜ ᱯᱟᱹᱨᱤᱥ ᱛᱟᱯᱚ ᱨᱮ ᱦᱮᱸ ᱯᱟ ᱛᱟᱯᱚᱨᱮ ᱠᱩᱲᱤ ᱜᱤᱫᱽᱨᱟᱹ ᱤᱭᱟᱹ ᱡᱟᱦᱟᱸ ᱯ ᱯᱚᱨᱮ ᱠᱩᱲᱤ ᱜᱤᱫᱽᱨᱟᱹ ᱠᱚ ᱡᱟᱸᱦᱟ ᱜᱮᱞᱵᱟᱨ ᱜᱚᱴᱟᱝ ᱯᱟᱹᱨᱤᱥ ᱛᱮᱠᱚ ᱪᱷᱟᱹᱴᱭᱟᱹᱨ ᱞᱮᱫ ᱠᱳᱣᱟ ᱱᱚᱣᱟ ᱫᱚ ᱦᱩᱭᱩᱜ ᱠᱟᱱᱟ ᱢᱟᱱᱰᱤ ᱠᱤᱥᱠᱩ ᱥᱚᱨᱮᱱ ᱦᱟᱸᱥᱫᱟ ᱪᱚᱬᱮ ᱮᱢᱟᱱ ᱮᱢᱟᱱᱟᱜ ᱟᱠ ᱠᱷᱟᱡ ᱡᱟᱸᱦᱟ ᱢᱮᱱᱟᱜ ᱛᱟᱵᱚᱱᱟ ᱠᱷᱟᱱ ᱩᱱᱟᱹᱜ ᱫᱚ ᱫᱤᱥᱟᱹ ᱵᱟᱝ ᱦᱩᱭᱩᱜ ᱠᱟᱱᱟ ᱢᱮᱱᱠᱷᱟᱱ ᱱᱚᱝᱠᱟ ᱱᱚᱝᱠᱟ ᱠᱟᱛᱮ ᱠᱚ ᱥᱤᱨᱡᱚᱱ ᱟᱠᱟ-ᱟᱜ
ᱦᱳᱭ ᱟᱫᱚ ᱤᱱᱟᱹ ᱛᱟᱭᱚᱢ ᱠᱷᱟᱱ ᱫᱚ ᱟᱫᱚ ᱠᱩᱲᱤ ᱦᱚᱯᱚᱱ ᱫᱚ ᱱᱟᱟᱜ ᱠᱷᱟᱱ ᱵᱟᱹᱲᱛᱤ ᱜᱮᱠᱚ ᱛᱟᱦᱮᱸ ᱠᱟᱱᱟ ᱤᱧᱟᱹᱜ ᱵᱟᱰᱟᱭ ᱞᱮᱠᱟ ᱛᱮᱫᱚ ᱢᱤᱫᱴᱟᱝ ᱵᱟᱝᱢᱟ ᱵᱟᱹᱲᱛᱤᱭ ᱛᱟᱸᱦᱮ ᱠᱟᱱᱟ ᱟᱫᱚ ᱛᱟᱦᱚᱞᱮ ᱥᱟᱱᱟᱢ ᱜᱮᱠᱚ ᱡᱩᱨᱤ ᱯᱟᱹᱨᱤᱭᱮᱱ ᱠᱷᱟᱱ ᱢᱤᱫᱴᱟᱝ ᱠᱩᱲᱤ ᱦᱚᱯᱚᱱ ᱫᱚ ᱛᱟᱦᱚᱞᱮ ᱵᱟᱹᱲᱛᱤ ᱟᱠᱟᱱᱟᱭ ᱛᱟᱦᱚᱞᱮ ᱩᱱᱤ ᱫᱚ ᱢᱟᱨᱟᱝ ᱩᱛᱟᱹᱨᱤᱡ ᱦᱩᱭᱩᱜ ᱠᱟᱱᱟ ᱱᱟᱦᱟᱜ ᱢᱟᱨᱟᱝ ᱩᱛᱟᱹᱨᱤᱡ ᱜᱮᱭ ᱵᱟᱹᱲᱛᱤ ᱟᱠᱟᱱᱟᱭ ᱟᱫᱚ ᱩᱱᱤ ᱢᱟᱨᱟᱝ ᱩᱛᱟᱹᱨᱤᱡ ᱫᱚ ᱱᱟᱦᱟᱜ ᱛᱟᱦᱚᱞᱮ ᱚᱠᱚᱭ ᱟᱹᱥᱩᱞᱮᱭᱟ ᱱᱩᱠᱩ ᱢᱟ ᱟᱠᱚ ᱠᱳ ᱡᱩᱨᱤ ᱯᱟᱹᱨᱤ ᱭᱮᱱᱟ ᱛᱟᱦᱚᱞᱮ ᱢᱟᱨᱟᱝ ᱩᱛᱟᱹᱨᱤᱡ ᱫᱚ ᱩᱱᱤ ᱫᱚ ᱥᱟᱱᱟᱢ ᱠᱚᱛᱮ ᱜᱮ ᱠᱚ ᱟᱹᱥᱩᱞᱮᱭᱟ ᱩᱱᱤ ᱫᱚ ᱚᱱᱟ ᱠᱷᱟᱹᱛᱤᱨ ᱛᱮᱜᱮ ᱟᱵᱚᱣᱟᱜ ᱡᱟᱸᱦᱟ ᱥᱟᱱᱛᱟᱞ ᱥᱮᱨᱣᱟ ᱞᱮᱠᱟᱛᱮ ᱢᱮᱱᱟᱜ ᱠᱟᱫ ᱛᱟᱵᱚᱱᱟ ᱮ ᱢᱟᱨᱟᱝ ᱯᱚᱨᱚᱵᱽ ᱞᱮᱠᱟᱛᱮ ᱥᱚᱦᱨᱟᱭ ᱚᱱᱟ ᱥᱚᱦᱨᱟᱭ ᱨᱮ ᱜᱮ ᱵᱟᱝᱢᱟ ᱩᱱᱤ ᱢᱟᱨᱟᱝ ᱫᱟᱹᱭ ᱫᱚᱠᱚ ᱱᱮᱣᱛᱟᱭᱮᱭᱟ ᱥᱟᱱᱟᱢ ᱠᱚ
ᱦᱟᱸ ᱦᱟᱸ
ᱟᱪᱪᱷᱟ ᱜᱚᱝᱠᱮ ᱟᱵᱮᱱᱟᱜ ᱵᱟᱰᱟᱭ ᱚᱠᱟ ᱞᱮᱠᱟ ᱢᱮᱱᱟᱜ ᱛᱟᱵᱮᱱᱟ
ᱟᱹᱞᱤᱧ ᱵᱟᱠᱷᱟᱡ ᱱᱚᱣᱟ ᱵᱤᱥᱚᱭ ᱫᱚ ᱵᱟᱹᱞᱤᱧ ᱵᱟᱲᱟᱭᱟ ᱟᱠᱷᱟᱡ ᱤᱭᱟᱹ ᱚᱱᱮ ᱡᱟᱦᱟᱸ ᱞᱮᱠᱟ ᱵᱤᱱ ᱞᱟᱹᱭ ᱠᱮᱫᱟ ᱱᱚᱝᱠᱟ ᱜᱮ ᱢᱚᱱᱮ ᱦᱚ ᱡᱚᱛᱷᱟᱛ ᱜᱮᱭᱟ ᱮᱠᱷᱟᱡ ᱟᱫᱚ ᱜᱚᱝᱠᱮ ᱟᱹᱞᱤᱧ ᱠᱟᱹᱴᱤᱡ ᱛᱟᱭᱚᱢ ᱥᱮᱫ ᱞᱤᱧ ᱪᱟᱞᱟᱜ ᱠᱟᱱᱟ ᱡᱮ ᱯᱤᱞᱪᱩ ᱦᱟᱲᱟᱢ ᱯᱤᱞᱪᱩ ᱵᱩᱲᱦᱤ ᱫᱚ ᱢᱟᱱᱮ ᱮᱭᱟᱭ ᱠᱚᱲᱟ ᱮᱭᱟᱭ ᱠᱩᱲᱤ ᱜᱤᱫᱽᱨᱟᱹ ᱫᱚ ᱚᱠᱟ ᱞᱮᱠᱟ ᱥᱟᱹᱜᱟᱹᱭ ᱛᱮᱠᱤᱱ ᱛᱮᱭᱟᱨ ᱠᱮᱫ ᱠᱳᱣᱟ ᱪᱮᱫ ᱠᱤᱱ ᱪᱤᱠᱟᱹ ᱞᱮᱫᱟ ᱩᱱ ᱥᱚᱢᱚᱭ ᱢᱟᱱᱮ ᱪᱮᱫ ᱵᱟᱹᱲᱤᱡ ᱠᱤᱱ ᱠᱟᱹᱢᱤ ᱞᱮᱫᱟ ᱢᱟᱱᱮ ᱪᱮᱫ ᱧᱩ ᱠᱟᱛᱮᱫ ᱱᱚᱝᱠᱟᱱᱟᱜ ᱠᱤᱱ ᱵᱟᱹᱲᱤᱡ ᱠᱤᱱ ᱛᱮᱭᱟᱨ ᱞᱮᱫᱜ-ᱟ
ᱟᱪᱪᱷᱟ ᱜᱳ ᱟᱪᱪᱷᱟ ᱜᱚᱝᱠᱮ ᱞᱟᱹᱭ ᱫᱟᱞᱤᱧ ᱯᱤᱞᱪᱩ ᱦᱟᱲᱟᱢ ᱯᱤᱞᱪᱩ ᱵᱩᱲᱦᱤ ᱫᱚ ᱟᱹᱠᱤᱱ ᱡᱟᱦᱟᱸᱭ ᱴᱷᱟᱹᱠᱩᱨ ᱥᱮ ᱥᱤᱨᱡᱚᱱᱤᱭᱟᱹ ᱞᱟᱹᱭ ᱜᱟᱱᱚᱜ-ᱟ ᱩ ᱱᱤ ᱫᱚ ᱩᱱᱠᱤᱱ ᱡᱟᱦᱟᱸ ᱥᱤᱨᱡᱚᱱ ᱯᱚᱨᱮ ᱩᱱᱠᱤᱱ ᱫᱚᱭ ᱢᱤᱫᱴᱟᱝ ᱢᱮᱛᱟᱜ ᱠᱤᱱ ᱫᱚ ᱛᱟᱦᱮᱱᱟᱭ ᱜᱳᱴᱟ ᱵᱤᱨ ᱜᱮ ᱫᱟᱬᱟᱱ ᱵᱮᱱ ᱛᱚᱵᱮ ᱢᱤᱫᱴᱟᱝ ᱪᱮᱫ ᱪᱚ ᱚᱱᱟ ᱢᱤᱫᱴᱮᱡ ᱫᱟᱨᱮ ᱢᱮᱱᱟᱜ-ᱟ ᱟᱱᱦᱟᱜ ᱚᱱᱟ ᱫᱟᱨᱮ ᱨᱮᱱᱟᱜ ᱡᱚ ᱫᱚ ᱛᱚᱵᱮ ᱟᱞᱚᱵᱤᱱ ᱡᱚᱢᱟ
ᱦᱟᱸ
ᱟᱫᱚ ᱩᱱᱠᱤᱱ ᱫᱚ ᱚᱱᱟ ᱵᱟᱠ ᱵᱟᱭ ᱡᱚᱢ ᱢᱮᱛᱟᱜ ᱠᱤᱱ ᱛᱟᱦᱮᱱᱟ ᱟᱫᱚ ᱠᱤᱱ ᱡᱚᱢ ᱠᱮᱫ ᱛᱮ
ᱦᱟᱸ
ᱟᱪᱪᱷᱟ ᱜᱚᱝᱠᱮ ᱟᱵᱮᱱ ᱢᱟᱥᱮ ᱛᱷᱳᱲᱟ ᱞᱟᱹᱭ ᱯᱟᱥᱱᱟᱣ ᱧᱚᱜ ᱵᱮᱱ
ᱦᱮᱸ ᱟᱹᱞᱤᱧ ᱫᱚ ᱟᱹᱞᱤᱧ ᱡᱟᱦᱟᱸ ᱞᱮᱠᱟ ᱞᱤᱧ ᱵᱟᱲᱟᱭᱟ ᱱᱚᱜ-ᱚ ᱱᱚᱝᱠᱟ ᱡᱮ ᱩᱱᱠᱤᱱ ᱫᱚ ᱟᱠᱷᱟᱡ ᱵᱚᱭᱦᱟ ᱥᱟᱹᱜᱟᱹᱭ ᱨᱮᱠᱤᱱ ᱛᱟᱦᱮᱸ ᱞᱮᱱᱟ ᱢᱮᱱᱠᱷᱟᱱ ᱱᱚᱣᱟ ᱫᱷᱟᱹᱨᱛᱤ ᱯᱩᱨᱤ ᱢᱟ ᱜᱚᱴᱟ ᱤᱭᱚ ᱜᱮ ᱢᱮᱱᱟᱜ ᱟᱛᱚ ᱟᱫᱚ ᱚᱱᱟ ᱵᱟᱠᱷᱨᱟᱛᱮ ᱥᱟᱜᱟᱫ ᱪᱟᱣᱞᱮ ᱨᱮᱱᱟᱜ ᱦᱟᱺᱰᱤ ᱠᱤᱱ ᱫᱚᱦᱚ ᱞᱮᱫ-ᱟ ᱚᱱᱟ ᱧᱩ ᱠᱟᱛᱮ ᱜᱮ ᱟᱹᱠᱤᱱ ᱫᱚ ᱢᱟᱱᱮ ᱵᱟᱹᱲᱤᱡ ᱠᱤᱱ ᱠᱟᱹᱢᱤ ᱞᱮᱫᱟ ᱢᱟᱹᱱᱢᱤ ᱥᱤᱨᱡᱚᱱ ᱞᱟᱹᱜᱤᱫ ᱛᱮ ᱟᱫᱚ ᱚᱸᱰᱮ ᱠᱷᱚᱱᱟᱜ ᱜᱮ ᱮᱭᱟᱭ ᱠᱚᱲᱟ ᱮᱭᱟᱭ ᱠᱩᱲᱤ ᱠᱚ ᱥᱤᱨᱡᱟᱹᱣ ᱮᱱᱟ ᱱᱚᱜᱼᱚ ᱱᱚᱝᱠᱟ ᱞᱤᱧ ᱵᱟᱲᱟᱭᱟ
ᱟᱪᱪᱷᱟ ᱜᱚᱢᱠᱮ ᱟᱹᱰᱤ ᱱᱟᱯᱟᱭ ᱟᱹᱰᱤ ᱡᱚᱛᱷᱟᱛ ᱛᱮᱞᱟ ᱵᱮᱱ ᱮᱢ ᱠᱮᱫᱟ ᱟᱸᱡᱚᱢ ᱠᱟᱛᱮᱜ ᱟᱹᱰᱤ ᱱᱟᱯᱟᱭ ᱜᱮ ᱵᱩᱡᱷᱟᱹᱜ ᱠᱟᱱᱟ
ᱦᱮᱸ
ᱟᱪᱪᱷᱟ ᱛᱟᱦᱞᱮ ᱜᱚᱢᱠᱮ ᱮ ᱯᱤᱞᱪᱩ ᱦᱟᱲᱟᱢ ᱯᱤᱞᱪᱩ ᱵᱩᱲᱦᱤ ᱤᱫᱤ ᱠᱟᱛᱮᱫ ᱫᱚ ᱵᱷᱟᱜᱮ ᱫᱷᱟᱨᱚᱱᱟ ᱜᱮ ᱢᱮᱱᱟᱜ ᱛᱟᱵᱮᱱᱟ ᱟᱨ ᱪᱮᱫ ᱠᱚᱵᱮᱱ ᱵᱟᱰᱟᱭᱟ
ᱟᱨ ᱚᱱᱠᱟᱱᱟᱜ ᱢᱟ ᱚᱱᱠᱟᱱᱟᱜ ᱢᱟ ᱵᱟᱹᱞᱤᱧ ᱫᱤᱥᱟᱹᱭᱮᱫᱼᱟ ᱠᱷᱟᱸᱡ
ᱟᱪᱪᱷᱟ ᱛᱟᱦᱚᱞᱮ ᱜᱚᱝᱠᱮ ᱟᱯᱮ ᱥᱮᱫ ᱫᱚ ᱪᱮᱫ ᱵᱮᱱ ᱞᱟᱹᱭ ᱫᱟ ᱞᱟᱹᱭ ᱵᱤᱱ
ᱦᱮᱸ ᱜᱚᱢᱠᱮ ᱪᱮᱫ ᱟᱹᱵᱤᱱᱟᱹᱵᱤᱱ ᱞᱟᱹᱭ ᱵᱤᱱ ᱢᱟ
ᱛᱟᱦᱞᱮ ᱜᱚᱢᱠᱮ ᱟᱯᱮ ᱥᱮᱫ ᱫᱚ ᱚᱱᱠᱟᱱ ᱨᱟᱹᱥᱠᱟᱹ ᱧᱚᱜ ᱟ ᱯᱚᱨᱚᱵᱽ ᱠᱚ ᱪᱮᱫ ᱠᱚ ᱦᱩᱭᱩᱜ ᱜᱮᱭᱟ
ᱟᱞᱮ ᱥᱮᱫ ᱫᱚ ᱨᱟᱹᱥᱠᱟᱹ ᱧᱚᱠᱷᱟ ᱯᱚᱨᱚᱵᱽ ᱫᱚ ᱦᱩᱭᱩᱜ ᱠᱟᱱᱟ ᱠᱷᱟᱡ ᱯᱟᱴᱟᱵᱤᱫᱟᱹ ᱵᱟᱠᱷᱟᱡ ᱱᱚᱰᱮ ᱨᱟᱹᱥᱠᱟᱹ ᱧᱚᱜ ᱜᱮ ᱯᱚᱨᱚᱵᱽ ᱦᱩᱭᱩᱜᱼᱟ ᱢᱮᱱᱠᱷᱟᱱ ᱱᱚᱰᱮ ᱫᱚ ᱧᱮᱞᱚᱜ ᱠᱟᱱᱟ ᱚᱱᱠᱟᱱᱟᱜ ᱫᱚ ᱨᱟᱹᱥᱠᱟᱹ ᱵᱚᱞᱛᱮ ᱥᱟᱱᱛᱟᱲᱟᱜ ᱫᱚ ᱠᱷᱟᱡ ᱦᱟᱺᱰᱤ ᱯᱟᱹᱣᱨᱟᱹ ᱨᱮᱜᱮ ᱨᱟᱹᱥᱠᱟᱹ ᱱᱚᱣᱟ ᱪᱷᱟᱲᱟ ᱨᱟᱹᱥᱠᱟᱹ ᱵᱟᱝ ᱧᱮᱞᱚᱜ ᱠᱟᱱᱟ ᱠᱷᱟᱡ ᱱᱚᱣᱟ ᱜᱮ
ᱦᱳᱭ ᱜᱚᱝᱠᱮ ᱱᱚᱜᱼᱚ ᱱᱚᱣᱟ ᱜᱮᱛᱚ ᱢᱤᱫᱴᱮᱱ ᱟᱹᱰᱤ ᱢᱟᱨᱟᱝ ᱱᱚᱜᱼᱚ ᱱᱚᱣᱟ ᱜᱮ ᱢᱤᱫᱴᱮᱡ ᱥᱟᱱᱛᱟᱲ ᱥᱚᱢᱟᱡᱽ ᱨᱮᱫᱚ ᱟᱹᱰᱤ ᱢᱟᱨᱟᱝ ᱵᱟᱹᱲᱤᱡ ᱞᱮᱠᱟᱱ ᱚᱨᱥᱚᱝ ᱧᱮᱞᱚᱜ ᱠᱟᱱᱟ
ᱦᱮᱸ ᱢᱟᱱᱮ ᱱᱚᱣᱟ ᱫᱚ ᱞᱟᱦᱟᱱ ᱞᱟᱦᱟᱱ ᱞᱟᱦᱟᱱᱛᱤ ᱰᱟᱦᱟᱨ ᱫᱚ ᱵᱟᱭ ᱤᱫᱤ ᱢᱮᱭᱟ ᱚᱨ ᱯᱟᱹᱪ ᱢᱮᱭᱟᱭ ᱱᱚᱣᱟ ᱦᱟᱹᱰᱤ ᱯᱟᱹᱣᱨᱟᱹ ᱛᱮᱫᱚ
ᱦᱳᱭ ᱦᱳᱭ ᱟᱫᱚ ᱱᱚᱝᱠᱟ ᱞᱟᱹᱭ ᱞᱮᱠᱷᱟᱱ ᱫᱚ ᱦᱟᱺᱰᱤ ᱯᱟᱹᱣᱨᱟᱹ ᱧᱩᱛᱩᱢ ᱛᱮᱫᱚ ᱦᱟᱺᱰᱤ ᱦᱚᱸ ᱦᱭᱛᱚ ᱢᱤᱫᱴᱮᱡ ᱫᱩᱨᱱᱟᱢ ᱞᱮᱠᱟᱱᱟᱜ ᱦᱩᱭᱩᱜ ᱠᱟᱱᱟ ᱛᱚᱵᱮ ᱦᱟᱺᱰᱤ ᱯᱟᱹᱣᱨᱟᱹ ᱫᱚ ᱵᱟᱭ ᱵᱟᱹᱲᱤᱡᱼᱟ ᱢᱟᱹᱱᱢᱤ ᱜᱮᱠᱚ ᱵᱟᱹᱲᱤᱡᱼᱟ ᱱᱚᱣᱟ ᱵᱮᱵᱚᱦᱟᱨ ᱠᱟᱛᱮᱫ ᱢᱟᱹᱱᱢᱤ ᱵᱟᱹᱲᱤᱡ ᱡᱤᱱᱤᱥ ᱠᱚ ᱠᱚᱨᱟᱣ ᱮᱫᱟ
ᱦᱮᱸ ᱦᱮᱸ ᱜᱚᱢᱠᱮ ᱟᱹᱰᱤ ᱟᱹᱰᱤ ᱮᱠᱫᱚᱢ ᱱᱟᱦᱟᱪᱟᱨ ᱢᱟᱱᱮ ᱚᱠᱚᱭ ᱢᱟᱱᱮ ᱦᱚᱲ ᱦᱚᱸ ᱦᱚᱲ ᱵᱟᱠᱚ ᱩᱨᱩᱢᱮᱫ ᱠᱚᱣᱟ ᱚᱠᱚᱭ ᱥᱟᱞᱟᱜ ᱚᱠᱟ ᱞᱮᱠᱟᱭ ᱵᱮᱵᱚᱦᱟᱨᱮᱫᱼᱟ ᱱᱚᱣᱟ ᱵᱟᱠᱚ ᱴᱷᱤᱠᱟᱹ ᱫᱟᱲᱮᱭᱟᱜ ᱠᱟᱱᱟ ᱠᱷᱟᱡ
ᱦᱳᱭ ᱦᱳᱭ ᱛᱟᱦᱞᱮ ᱜᱚᱢᱠᱮ ᱯᱟᱛᱟᱵᱤᱸᱰᱟᱹ ᱛᱚᱵᱮ ᱱᱚᱣᱟ ᱫᱚ ᱟᱪᱪᱷᱟ ᱯᱚᱨᱚᱵᱽ ᱠᱟᱱᱟ ᱥᱮ ᱢᱤᱫᱴᱟᱱ ᱥᱩᱫᱩ ᱵᱚᱸᱜᱟᱼ ᱵᱩᱨᱩ ᱥᱩᱢᱩᱝ ᱜᱮ ᱠᱟᱱᱟ
ᱮ ᱵᱚᱸᱜᱟ ᱵᱩᱨᱩ ᱦᱚᱸ ᱦᱩᱭᱩᱜᱼᱟ ᱯᱚᱨᱚᱵᱽ ᱦᱚᱸ ᱦᱩᱭᱩᱜᱼᱟ ᱟᱫᱚ ᱵᱚᱸᱜᱟ ᱵᱩᱨᱩ ᱫᱚ ᱱᱚᱣᱟ ᱫᱚ ᱦᱟᱸᱜᱠᱷᱟᱡ ᱤᱭᱟᱹ ᱟᱹᱫᱤᱵᱟᱹᱥᱤ ᱥᱤ ᱤᱭᱟᱹ ᱨᱮᱱ ᱜᱮᱠᱚ ᱵᱚᱸᱜᱟ ᱵᱩᱨᱩᱭᱟ ᱢᱮᱱᱠᱷᱟᱱ ᱥᱟᱱᱛᱟᱲ ᱫᱚ ᱵᱟᱝ ᱠᱷᱟᱡ
ᱚ ᱟᱪᱪᱷᱟ ᱟᱹᱫᱤᱵᱟᱹᱥᱤ ᱜᱟᱛᱟᱠ ᱧᱚᱜ ᱨᱮᱱ ᱜᱮ ᱛᱚᱵᱮ
ᱦᱮᱸ ᱦᱮᱸ ᱥᱟᱱᱛᱟᱲ ᱫᱚ ᱵᱟᱝ ᱠᱟᱱᱟ ᱠᱚ
ᱟᱫᱚ ᱜᱚᱢᱠᱮ ᱛᱟᱦᱚᱞᱮ ᱚᱸᱰᱮ ᱫᱚ ᱟᱸᱡᱚᱢ ᱟᱠᱟᱫᱟ ᱞᱤᱧ ᱟᱹᱰᱤ ᱨᱟᱹᱥᱠᱟᱹ ᱜᱮ ᱦᱩᱭᱩᱜᱼᱟ ᱚᱸᱰᱮ ᱫᱚ ᱦᱮᱸ ᱥᱮ ᱪᱮᱫ ᱮᱱᱮᱡ ᱥᱮᱨᱮᱧ ᱠᱚ ᱛᱩᱢᱫᱟᱜ ᱴᱟᱢᱟᱠ ᱟᱛᱮ
ᱦᱮᱸ ᱟᱫᱚ ᱱᱚᱰᱮ ᱦᱮᱸ ᱱᱚᱰᱮ ᱫᱚ ᱜᱚᱝᱠᱮ ᱟᱫᱚ ᱥᱟᱱᱛᱟᱲ ᱥᱚᱢᱟᱡᱽ ᱨᱮᱱᱟᱜ ᱥᱮ ᱟᱵᱚᱣᱟᱜ ᱤᱭᱟᱹ ᱠᱟᱞᱪᱟᱨ ᱨᱮᱱᱟᱜ ᱥᱮ ᱟᱵᱚᱣᱟᱜ ᱤᱭᱟᱹ ᱨᱮᱱᱟᱜ ᱩᱯᱨᱩᱢ ᱡᱤᱱᱤᱥ ᱠᱚ ᱡᱷᱚᱛᱚ ᱧᱟᱢᱚᱜᱼᱟ ᱛᱤᱨᱭᱳ ᱛᱷᱮᱠᱮ ᱵᱟᱱᱟᱢ ᱛᱷᱮᱠᱮ ᱴᱟᱢᱟᱠ ᱛᱩᱢᱫᱟᱜ ᱨᱮᱜᱽᱲᱟ ᱜᱷᱳᱲᱤ ᱛᱟᱨ ᱯᱚᱨᱮ ᱥᱟᱹᱲᱤ ᱥᱟᱭᱟ ᱱᱚᱣᱟ ᱠᱚ ᱥᱟᱱᱟᱢᱟᱜ ᱜᱮ ᱧᱟᱢᱚᱜᱼᱟ ᱥᱮ
ᱟᱪᱪᱷᱟ ᱥᱟᱱᱛᱟᱲ ᱥᱚᱢᱟᱡᱽ ᱨᱮ ᱡᱟ ᱠᱤᱪᱷᱩ ᱞᱟᱹᱠᱛᱤᱭᱟᱱ ᱡᱤᱱᱤᱥ ᱠᱚ ᱢᱮᱱᱟᱜᱼᱟ ᱯᱩᱛᱷᱤ ᱯᱚᱛᱚᱵ ᱛᱷᱮᱠᱮ ᱮᱦᱚᱵ ᱠᱟᱛᱮᱫ ᱨᱮᱜᱽᱲᱟ ᱴᱟᱢᱟᱠ ᱠᱚ
ᱦᱮᱸ ᱦᱮᱸ ᱦᱮᱸ ᱟᱫᱚ ᱯᱚᱛᱚᱵ ᱦᱚᱸ ᱧᱟᱢᱚᱜ ᱜᱮᱭᱟ ᱟᱸᱜ ᱠᱷᱟᱱᱮ ᱱᱚᱰᱮ
ᱦᱳᱭ ᱦᱳᱭ ᱟᱹᱰᱤ ᱱᱟᱯᱟᱭ ᱟᱨ ᱛᱟᱦᱚᱞᱮ ᱟᱹᱞᱤᱧ ᱫᱚ ᱱᱚᱰᱮ ᱫᱚ ᱵᱟᱝᱞᱤᱧ ᱪᱟᱞᱟᱣ ᱵᱟᱲᱟᱣ ᱠᱟᱱᱟ ᱛᱚ ᱯᱟ ᱯᱟᱴᱟᱵᱤᱸᱰᱟᱹ ᱱᱚᱣᱟ ᱢᱮᱞᱟ ᱥᱮ ᱯᱚᱨᱚᱵᱽ ᱵᱮᱱ ᱞᱟᱹᱭᱮᱫᱟ ᱱᱟᱜ ᱟᱫᱚ ᱡᱟᱦᱟᱸ ᱛᱤᱥ ᱡᱩᱫᱤ ᱪᱟᱞᱟᱜ ᱦᱩᱭ ᱞᱮᱱ ᱠᱷᱟᱱ ᱵᱮᱥ ᱵᱷᱟᱹᱜᱤᱛᱮ ᱚᱸᱰᱮ ᱧᱮᱞ ᱟᱹᱜᱩᱭ ᱦᱩᱭᱩᱜᱼᱟ ᱟᱨ ᱚᱸᱰᱮ ᱪᱮᱫ ᱠᱚ ᱪᱮᱠᱟᱭᱮᱫᱟ ᱚᱱᱟ ᱠᱚ ᱵᱷᱟᱜᱮ ᱞᱮᱠᱟ ᱛᱩᱱᱠᱷᱤ ᱛᱚᱞᱟᱥ ᱠᱟᱛᱮᱜ ᱧᱮᱞ ᱦᱩᱭᱩᱜᱼᱟ ᱱᱟᱦᱟᱜ ᱡᱮᱦᱮᱛᱩ ᱚᱱᱛᱮᱱᱟᱜ ᱢᱤᱫᱴᱮᱱ ᱢᱟᱨᱟᱝ ᱯᱟᱛᱟ ᱞᱮᱠᱟᱱ ᱱᱟᱜ ᱠᱚ ᱞᱟᱹᱭᱟ
ᱦᱮᱸ ᱱᱚᱣᱟ ᱥᱤᱞᱫᱟᱹ ᱯᱟᱛᱟ ᱠᱷᱟᱡ
ᱦᱳᱭ ᱦᱳᱭ ᱥᱤᱞᱫᱟᱹ ᱯᱟᱛᱟ ᱡᱟᱦᱟᱸ ᱛᱤᱥ ᱡᱩᱫᱤ ᱚᱱᱛᱮ ᱫᱟᱬᱟᱱ ᱪᱟᱞᱟᱜ ᱦᱩᱭᱩᱜ ᱠᱷᱟᱡ ᱱᱤᱥᱪᱳᱭ ᱚᱱᱟ ᱥᱤᱞᱫᱟᱹ ᱯᱟᱛᱟ ᱫᱚ ᱪᱟᱞᱟᱣᱟᱜ ᱜᱮ ᱦᱩᱭᱩᱜᱼᱟ
ᱦᱮᱸ ᱟᱨ ᱛᱟᱦᱚᱞᱮ ᱜᱚᱝᱠᱮ ᱟᱯᱮ ᱫᱤᱥᱚᱢ ᱥᱮᱫ ᱫᱚ ᱚᱱᱠᱟᱱᱟᱜ ᱦᱮᱸ ᱟᱹᱞᱤᱧ ᱫᱩᱞᱤᱧ ᱪᱟᱞᱟᱣ ᱵᱟᱲᱟ ᱟᱠ ᱠᱟᱱ ᱜᱮᱭᱟ ᱠᱷᱟᱱ ᱢᱤᱫ ᱵᱟᱨ ᱯᱮ ᱫᱷᱟᱣ ᱫᱚ
ᱟᱪᱪᱷᱟ
ᱜᱚᱝᱠᱮ ᱟᱯᱮ ᱫᱤᱥᱚᱢ ᱥᱮᱫ ᱫᱚ ᱚᱱᱠᱟᱱᱟᱜ ᱯᱟᱛᱟ ᱠᱚᱫᱚ ᱪᱮᱫ ᱦᱩᱭᱩᱜ ᱜᱮᱭᱟ
ᱦᱮᱸ ᱜᱚᱢᱠᱮ ᱞᱟᱹᱭ ᱵᱮᱱ
ᱦᱮᱸ ᱟᱯᱮ ᱫᱤᱥᱚᱢ ᱥᱮᱫ ᱫᱚ ᱚᱱᱠᱟᱱᱟᱜ ᱯᱟᱛᱟ ᱠᱚᱫᱚ ᱪᱮᱫ ᱦᱩᱭᱩᱜ ᱜᱮᱭᱟ
ᱟᱞᱮ ᱥᱮᱡ